ᱦᱮᱞᱳᱣ ᱾
ᱦᱮᱸ ᱡᱚᱦᱟᱨ ᱜᱮ᱾
ᱦᱩᱸ ᱡᱚᱦᱟᱨ ᱜᱮ ᱥᱟ
ᱥᱟᱜᱩᱱ ᱥᱮᱛᱟᱜ᱾ ᱦᱮᱸ ᱦᱮᱸ᱾ ᱛᱟᱨᱯᱚᱨᱮ ᱵᱤᱱ ᱪᱤᱠᱟᱹ
ᱦᱩᱸᱻ ᱦᱮᱸ ᱵᱚᱞᱛᱮ ᱵᱮᱱᱟᱣ ᱵᱟᱲᱟ ᱦᱩᱭᱩᱜ ᱠᱟᱱᱟ ᱱᱤᱛ ᱫᱚ ᱥᱮᱛᱟᱜ ᱥᱮᱛᱟᱜ
ᱟᱞᱮ ᱟᱹᱞᱤᱧ ᱦᱚᱸ ᱪᱮᱫ ᱦᱚᱸ ᱵᱟᱞᱤᱧ ᱪᱤᱠᱟᱹᱭᱮᱫᱼᱟ ᱟᱞᱮ ᱢᱟ ᱫᱟᱜ ᱟᱞᱮ ᱠᱟᱱᱟ, ᱟᱫᱚ ᱚᱲᱟᱜ ᱠᱷᱚᱱ ᱜᱮ ᱵᱟᱞᱮ ᱩᱰᱩᱝ ᱫᱟᱲᱮᱭᱟᱜ ᱠᱟᱱᱟ᱾
ᱥᱮᱛᱟᱜ ᱠᱷᱚᱱᱟᱜ ᱜᱮ ᱫᱟᱜ ᱟᱯᱮ ᱠᱟᱱᱟ?
ᱦᱩᱸ ᱥᱮᱛᱟᱜ ᱠᱷᱚᱱ ᱜᱮ ᱫᱟᱜ ᱮᱫᱟᱭ᱾ ᱟᱫᱚ ᱚᱱᱛᱮ ᱫᱚ ᱵᱟᱭ ᱫᱟᱜᱮᱫ ᱛᱮ?
ᱦᱚᱞᱟ ᱫᱚ ᱥᱮᱛᱟᱜ ᱠᱷᱚᱱᱟᱜ ᱮ ᱫᱟᱜᱮᱜ ᱛᱟᱦᱮᱸᱱᱟ, ᱦᱳᱭ ᱥᱮᱛᱟᱜ ᱠᱷᱚᱱᱟᱜ ᱮ ᱫᱟᱜᱮᱜ ᱛᱟᱦᱮᱸᱱᱟ ᱦᱚᱞᱟ ᱫᱚ ᱟᱫᱚ ᱛᱤᱦᱤᱧ ᱫᱚ ᱦᱟᱸᱜ ᱧᱤᱫᱟᱹ ᱫᱟᱜ ᱠᱟᱫᱟ ᱟᱨ ᱥᱮᱛᱟᱜ ᱫᱚ ᱦᱟᱸᱜ ᱠᱟᱫᱟ ᱚᱝᱠᱟ ᱵᱟᱭ ᱫᱟᱜ ᱮᱫᱟ ᱨᱤᱢᱤᱞ ᱨᱤᱢᱤᱞ ᱫᱚ ᱦᱮᱱᱟᱜ ᱟᱠᱟᱫᱟ᱾
ᱚᱻ᱾ ᱟᱞᱮ ᱫᱚ ᱦᱚᱞᱟ ᱫᱚ ᱯᱩᱨᱟᱹ ᱥᱟᱨᱟᱫᱤᱱᱮ ᱯᱷᱟᱸᱠᱟ ᱟᱫ ᱞᱮ ᱛᱟᱦᱮᱸᱜᱼᱟ ᱥᱟᱨᱟ ᱫᱤᱱ ᱫᱟᱜ ᱵᱟᱭ ᱫᱟᱜ ᱟᱠᱟᱫᱟ᱾
ᱦᱩᱸ᱾
ᱦᱚᱸᱜᱼᱚᱭ ᱛᱮᱦᱮᱧ ᱥᱮᱛᱟᱜ ᱠᱷᱚᱱᱟᱜ ᱫᱟᱜ ᱮᱫᱟ᱾
ᱦᱩᱸ ᱟᱫᱚ ᱟᱞᱮ ᱥᱮᱱ ᱦᱚᱸᱭ
ᱢᱚᱱᱮ ᱦᱚᱭ, ᱛᱟᱨᱯᱚᱨ ᱱᱟᱯᱟᱭ ᱵᱟᱲᱟ ᱜᱮ?
ᱨᱚᱦᱚᱭ ᱠᱟᱹᱢᱤ ᱦᱳᱭ ᱱᱟᱯᱟᱭ ᱵᱟᱲᱟ ᱜᱮ ᱮᱠᱷᱚᱱ ᱫᱚ ᱡᱚᱛᱚ ᱜᱮ ᱢᱮᱱᱟᱜ ᱠᱟᱜ ᱞᱮᱭᱟ᱾ ᱟᱯᱮ ᱜᱮ ᱪᱮᱫ ᱞᱮᱠᱟ?
ᱟᱞᱮ ᱦᱚᱸ ᱱᱟᱯᱟᱭ ᱵᱟᱲᱟ ᱜᱮ᱾ ᱨᱚᱦᱚᱭ ᱠᱟᱹᱢᱤ ᱜᱮ
ᱦᱩᱸ ᱦᱩᱸ᱾ ᱦᱳᱭ ᱠᱟᱹᱢᱤ ᱫᱚ ᱛᱤᱱ
ᱦᱮᱸ ᱨᱚᱦᱚᱭ ᱠᱟᱹᱢᱤ ᱫᱚ ᱟᱞᱮ ᱫᱚ ᱳᱭ ᱮᱛᱚᱦᱚᱵ ᱵᱟᱲᱟ ᱦᱩᱭ ᱠᱟᱱᱟ ᱟᱫᱚ ᱦᱟᱸᱜ ᱢᱩᱪᱟᱹᱫ ᱦᱚ ᱟᱨᱣᱨᱤ ᱢᱩᱪᱟᱹᱫᱚᱜᱼᱟ᱾
ᱟᱨ ᱠᱤᱪᱷᱩ ᱫᱤᱱ ᱠᱷᱟᱱᱜᱮ ᱦᱟᱸᱜ ᱢᱩᱪᱟᱹᱫᱚᱜᱼᱟ ᱦᱟᱸᱜ᱾
ᱦᱩᱸ
ᱟᱫᱚ ᱟᱹᱵᱤᱱ ᱚᱲᱟ ᱥᱮ ᱚᱱᱛᱮ?
ᱱᱚᱛᱮ ᱦᱚᱸ ᱟᱹᱰᱤ ᱡᱳᱨᱥᱳᱨ ᱜᱮ, ᱪᱷᱩᱴᱟᱹᱣ ᱦᱩᱭ ᱠᱟᱱᱟ, ᱢᱩᱪᱟᱹᱫ ᱫᱟᱜ ᱢᱩᱪᱟᱹᱫᱼᱟ᱾ ᱵᱟᱭᱦᱟᱹᱲ ᱠᱚᱫᱚᱞᱮ ᱨᱚᱦᱚᱭ ᱠᱟᱫᱟ, ᱡᱟᱦᱟᱸ ᱠᱚ ᱫᱟᱜ ᱠᱚ ᱞᱟᱦᱟ ᱞᱟᱦᱟ ᱞᱟᱜᱟᱜᱼᱟ, ᱜᱷᱩᱴᱩ ᱠᱷᱮᱛ ᱠᱚᱫᱚ ᱟᱹᱣᱨᱤ ᱦᱟᱸᱜ᱾
ᱚ ᱟᱪᱪᱷᱟ᱾ ᱟᱫᱚ ᱛᱟᱦᱚᱞᱮ, ᱟᱫᱚ ᱛᱤᱱ ᱠᱚ ᱢᱟᱱᱮ ᱛᱤᱱᱟᱹᱜ ᱠᱷᱚᱱ ᱯᱮ, ᱪᱷᱩᱴᱟᱹᱜ ᱜᱮᱭᱟ ᱵᱟᱹᱫᱽ ᱠᱚᱨᱮ ᱫᱚ?
ᱵᱟᱹᱛ ᱠᱚᱨᱮ ᱫᱚ ᱛᱤᱦᱤᱧ ᱜᱟᱯᱟ ᱡᱟᱦᱟᱸ ᱠᱚ ᱫᱟᱜ ᱠᱚ ᱡᱟᱹᱥᱛᱤ ᱠᱟᱱᱟ, ᱚᱱᱟ ᱠᱚᱨᱮ ᱛᱮᱦᱤᱧ ᱜᱟᱯᱟ ᱜᱚᱴᱟ ᱠᱚ ᱥᱤ ᱵᱟᱲᱟᱭᱫᱟ, ᱨᱚᱦᱚᱭ ᱵᱟᱲᱟᱭ ᱫᱟᱠᱚ ᱞᱚᱜᱚᱸᱲ᱾ ᱟᱫᱚ ᱡᱩᱫᱤ ᱡᱟᱦᱟᱸᱭ ᱠᱚ, ᱡᱮ ᱵᱟᱹᱫᱽ ᱥᱩᱫᱩ ᱵᱟᱹᱫᱽ ᱢᱚᱛᱚ ᱢᱮᱱᱟᱜ ᱛᱟᱠᱚᱣᱟ ᱩᱱᱠᱩ ᱫᱚ
ᱦᱮᱸ
ᱪᱮᱫ ᱵᱮᱱ ᱞᱟᱸᱭ ᱠᱮᱫᱟ?
ᱞᱟᱹᱭᱵᱤᱱ ᱢᱟ, ᱪᱮᱫ ᱵᱤᱱ ᱞᱟᱹᱭ ᱫᱟ?
ᱞᱟᱹᱭ ᱫᱟᱹᱤᱧ ᱡᱟᱦᱟᱸᱭ ᱠᱚᱣᱟᱜ ᱮᱜ ᱵᱟᱭᱦᱟᱹᱲ ᱫᱚ ᱵᱟᱝᱼᱵᱟᱝ ᱛᱟᱦᱮᱱ ᱛᱟᱠᱚᱣᱟ, ᱵᱟᱹᱭᱦᱟᱹᱲ ᱠᱷᱮᱛ, ᱡᱚᱛᱚ ᱦᱚᱲᱟᱜ ᱫᱚ ᱥᱚᱢᱟᱱ ᱫᱚ᱾ ᱵᱟᱹᱱᱩᱜ ᱛᱟᱵᱚᱱ ᱛᱚ ᱵᱟᱹᱛ ᱫᱚ᱾
ᱦᱩᱸ, ᱦᱩᱸ, ᱦᱩᱸ᱾
ᱩᱱᱠᱩᱣᱟᱜ ᱫᱚ, ᱩᱱᱠᱩ ᱫᱚ ᱞᱟᱦᱟ ᱠᱷᱚᱱᱟᱜ ᱜᱮᱠᱚ ᱨᱚᱦᱚᱭᱟ, ᱚᱱᱟᱨᱮ ᱡᱩᱫᱤ ᱫᱟᱜ ᱞᱮᱱ ᱛᱟᱠᱚ ᱠᱷᱟᱡ ᱫᱚ᱾
ᱚᱻ ᱟᱪᱪᱷᱟ᱾ ᱟᱫᱚ ᱛᱟᱦᱚᱞᱮ ᱟᱫᱚ, ᱟᱹᱵᱤᱱ ᱫᱚᱵᱤᱱ ᱪᱷᱩᱴᱟᱹᱣ ᱵᱟᱲᱟᱜ ᱠᱟᱱᱟ ᱥᱮ ᱵᱟᱝᱟ?
ᱦᱳᱭ ᱪᱷᱩᱴᱟᱹᱣ ᱵᱟᱲᱟ ᱦᱳᱭᱳᱜ ᱜᱮᱭᱟ, ᱵᱟᱝ ᱪᱷᱩᱴᱟᱹᱣ ᱞᱮᱱᱠᱷᱟᱱ ᱛᱚ ᱵᱟᱭ ᱜᱟᱱᱚᱜᱼᱟ᱾
ᱦᱮᱸ ᱚᱱᱟ ᱢᱟ ᱠᱟᱛᱷᱟ ᱜᱮ᱾
ᱦᱚᱸ ᱟᱯᱱᱟᱨ ᱢᱟ ᱪᱟᱹᱥᱤ ᱵᱟᱥᱚᱲᱟᱜ ᱨᱮᱱ, ᱜᱤᱫᱽᱨᱟᱹ ᱠᱚᱲᱟ ᱜᱤᱫᱽᱨᱟᱹ ᱜᱮ᱾
ᱦᱮᱸ ᱡᱚᱛᱚ ᱜᱮ ᱚᱝᱠᱟ ᱜᱮ᱾
ᱦᱩᱸ, ᱦᱩᱸ᱾
ᱚᱲᱟᱜ ᱨᱮᱱᱟᱜ ᱠᱟᱹᱢᱤ ᱠᱚᱛᱚ, ᱠᱟᱹᱴᱤᱡ ᱫᱚ ᱦᱟᱸᱜ ᱪᱷᱩᱴᱟᱹᱣ ᱫᱚᱨᱠᱟᱨ ᱜᱮ ᱠᱟᱱᱟ᱾ ᱪᱷᱩᱴᱟᱹᱣ ᱞᱮᱱ ᱠᱷᱟᱱ ᱵᱚᱱ, ᱟᱨᱦᱚᱸ ᱞᱚᱜᱚᱱ ᱧᱚᱜᱚᱜᱼᱟ ᱠᱟᱹᱢᱤ ᱠᱚ᱾ ᱚᱲᱟᱜ ᱦᱚᱲ ᱠᱚᱦᱚᱸ, ᱠᱟᱹᱴᱤᱡ ᱠᱚ ᱦᱟᱞᱠᱟ ᱧᱚᱜᱚᱜᱼᱟ᱾
ᱦᱩᱸ,
ᱟᱫᱚ ᱚᱱᱛᱮ ᱫᱚ ᱛᱟᱦᱚᱞᱮ, ᱛᱮᱦᱮᱧ ᱫᱚ ᱯᱷᱟᱨᱪᱟ ᱠᱟᱫᱟ?
ᱱᱚᱣᱟ ᱛᱤᱱᱟᱹᱜ ᱞᱚᱜᱚᱱ ᱯᱩᱨᱟᱹᱣ ᱛᱮ ᱩᱱᱟᱜ ᱵᱷᱟᱜᱤ᱾ ᱫᱚᱟᱱ
ᱦᱮᱸ
ᱚᱱᱠᱟ ᱞᱮᱠᱟ ᱫᱚ, ᱢᱮᱜᱽᱞᱟ ᱢᱮᱜᱞᱟ ᱢᱮᱜᱞᱟ ᱢᱮᱜᱞᱟ ᱫᱚ, ᱢᱮᱱᱟᱜ ᱜᱮᱭᱟ ᱵᱟᱭ ᱯᱷᱟᱨᱪᱟ ᱩᱛ ᱩᱛᱟᱹᱨ ᱠᱟᱫᱟ ᱡᱷᱤᱡ ᱞᱮᱠᱟ᱾ ᱟᱹᱰᱤ ᱡᱟᱹᱥᱛᱤ ᱜᱮ ᱫᱟᱜ ᱫᱟ, ᱟᱯᱮ ᱥᱮᱫ ᱫᱚ?
ᱦᱮᱸ ᱱᱚᱛᱮ ᱫᱚ ᱫᱟᱜ ᱫᱟ, ᱥᱮᱛᱟᱜ ᱠᱷᱚᱱ ᱜᱮ ᱦᱮᱸ᱾ ᱦᱮᱸ ᱱᱚᱛᱮ ᱫᱚᱭ ᱫᱟᱜ ᱮᱫᱟ, ᱥᱮᱛᱟᱜ ᱠᱷᱚᱱᱟᱜ ᱜᱮ ᱟᱫᱚ ᱱᱤᱛᱚᱜ ᱫᱚ ᱠᱟᱹᱴᱤᱡ ᱮ ᱯᱷᱟᱨᱪᱟ ᱟᱠᱟᱫᱟ᱾
ᱥᱮᱛᱟᱜ ᱠᱷᱚᱱᱟᱜ ᱫᱟ ᱠᱷᱟᱡ ᱫᱚ ᱠᱩᱲᱤ ᱦᱚᱯᱚᱱ ᱫᱚ ᱟᱹᱰᱤ ᱡᱟᱞᱟ ᱡᱷᱟᱢᱮᱞᱟ ᱨᱮᱱᱟᱜ ᱟᱹᱰᱤᱜᱟᱱ ᱠᱟᱹᱢᱤ ᱜᱮ ᱢᱮᱱᱟᱜ ᱠᱟᱫᱟ᱾ ᱚᱱᱟ ᱠᱟᱹᱢᱤ ᱵᱟᱝ ᱞᱟᱦᱟ ᱟᱹᱰᱤ ᱚᱥᱩᱵᱤᱫᱟ ᱢᱮᱱᱟᱜ ᱟᱠᱟᱫᱟ᱾ ᱫᱟᱜ ᱟᱛᱮ ᱠᱟᱢᱤ ᱵᱟᱲᱟ
ᱦᱩᱸ, ᱦᱩᱸ᱾
ᱵᱟᱝᱠᱷᱟᱱ ᱫᱚ ᱥᱮᱛᱟᱜ ᱨᱮ ᱤᱥᱤᱱ ᱵᱟᱥᱟᱝ ᱡᱚᱛᱚ ᱦᱩᱭᱩᱜᱼᱟ᱾
ᱦᱮᱸ᱾ ᱛᱟᱨᱯᱚᱨ
ᱞᱟᱹᱭ ᱵᱤᱱ
ᱟᱫᱚ ᱚᱱᱟ ᱠᱚᱨᱮ ᱫᱚ ᱤᱛᱩᱱ ᱟᱛᱟ ᱟᱥᱲᱟ ᱠᱚᱫᱚ ᱛᱤᱱᱟᱹᱜ ᱥᱟᱺᱜᱤᱧ ᱨᱮ ᱢᱮᱱᱟᱜ ᱛᱟᱯᱮᱭᱟ ᱟᱯᱮᱭᱟᱜ?
ᱚᱸ ᱥᱩᱨ ᱠᱚᱨᱮ ᱜᱮ ᱢᱮᱱᱟᱜ ᱟᱠᱟᱫᱟ ᱡᱮᱢᱚᱱ ᱚᱝᱜᱚᱱ ᱵᱟᱲᱤ ᱟᱹᱰᱤ ᱡᱟᱦᱟᱸ ᱨᱮᱱ ᱥᱩᱲᱟᱹ ᱠᱚᱢᱟ ᱠᱚ, ᱚᱱᱟ ᱫᱚ ᱟᱹᱛᱩ ᱨᱮᱜᱮ ᱢᱮᱱᱟᱜ ᱠᱟᱫ ᱛᱟᱞᱮᱭᱟ ᱟᱹᱛᱩ ᱠᱩᱞᱦᱤ ᱢᱩᱪᱟᱹᱫ ᱨᱮ ᱟᱨ ᱤᱥᱠᱩᱞ ᱠᱚᱦᱚᱸ ᱯᱨᱟᱭᱢᱟᱨᱤ ᱛᱟᱨᱯᱚᱨᱮ ᱡᱩᱱᱤᱭᱟᱨ ᱦᱟᱭ ᱤᱥᱠᱩᱞ ᱨᱮᱱᱟᱜ ᱟᱹᱛᱩ ᱨᱮᱜᱮ ᱢᱮᱱᱟᱜ ᱟᱠᱟᱫ ᱛᱟᱞᱮᱭᱟ᱾ ᱨᱮᱥᱚᱱ ᱦᱚᱸ ᱟᱞᱮ ᱫᱚ ᱟᱹᱛᱩ ᱨᱮᱜᱮᱞᱮ ᱧᱟᱢᱟ᱾ ᱯᱳᱥᱴ ᱚᱯᱷᱤᱥ ᱦᱚᱸ ᱟᱹᱛᱩ ᱨᱮᱜᱮ ᱛᱟᱞᱮ
ᱚ ᱟᱪᱪᱷᱟ ᱛᱟᱦᱚᱞᱮ ᱫᱚ ᱟᱨᱦᱚ ᱟᱹᱰᱤ ᱵᱷᱟᱹᱜᱤ
ᱡᱚᱛᱚ ᱡᱚᱛᱚ ᱨᱮᱜᱮ ᱟᱹᱛᱩ ᱨᱮᱜᱮ ᱢᱮᱱᱟᱜ ᱛᱟᱞᱮᱭᱟ᱾ ᱦᱮᱸ ᱟᱫᱚ
ᱚᱸ ᱟᱪᱪᱷᱟ ᱦᱮᱸ ᱛᱟᱨᱯᱚᱨᱮ ᱚᱱᱛᱮ ᱫᱚ ᱪᱮᱫ ᱞᱮᱠᱟ ᱩᱫ ᱯᱩᱴᱠᱟᱹ ᱠᱚ ᱚᱢᱚᱱᱚᱜ ᱠᱟᱱᱟ? ᱵᱷᱟᱹᱜᱤ ᱜᱮᱛᱚ ᱫᱟᱜ ᱵᱟᱲᱟᱭ ᱮᱫᱟ?
ᱦᱳᱭ ᱫᱟᱜ ᱫᱚ ᱫᱟᱜ ᱵᱟᱲᱟᱜ ᱜᱮᱭᱟ ᱟᱞᱮ ᱫᱚ ᱟᱞᱟᱥ ᱵᱟᱝ ᱚᱢᱚᱱᱚᱜᱼᱟ, ᱩᱫ ᱠᱚᱜᱮ ᱚᱱ ᱵᱟᱲᱟᱜᱼᱟ᱾ ᱟᱞᱮ ᱛᱷᱚᱲᱟ ᱵᱩᱨᱩ ᱴᱚᱴᱷᱟ ᱧᱚᱜ ᱜᱮᱭᱟ ᱞᱮ᱾ ᱚᱱᱠᱟ ᱞᱮᱠᱟ ᱯᱩᱴᱠᱟᱹ ᱫᱚ ᱵᱟᱝ ᱚᱢᱚᱱᱚᱜᱼᱟ, ᱩᱫ ᱠᱚᱫᱚ ᱚᱢᱚᱱᱚᱜ ᱜᱮᱭᱟ᱾
ᱦᱮᱸ ᱟᱫᱚ ᱛᱟᱦᱚᱞᱮ ᱵᱤᱨ ᱫᱚ ᱢᱮᱱᱟᱜ ᱟᱠᱟᱫᱟ ᱥᱮ ᱵᱟᱝᱼᱟ?
ᱵᱤᱨ ᱫᱚ ᱚᱱᱠᱟ ᱞᱮᱠᱟ ᱫᱚ ᱵᱟᱹᱱᱩᱜ ᱟᱠᱟᱫᱟ, ᱫᱟᱨᱮ ᱱᱟᱹᱲᱤ ᱠᱚ ᱢᱮᱱᱟᱜ ᱟᱠᱟᱫᱟ ᱡᱟᱹᱥᱛᱤ ᱛᱟᱨᱯᱚᱨᱮ ᱵᱤᱨ ᱫᱚ ᱚᱱᱠᱟ ᱞᱮᱠᱟ ᱫᱚ ᱵᱟᱹᱱᱩᱜᱼᱟ ᱜᱟᱡᱟᱲ ᱠᱚ
ᱚᱻ ᱦᱮᱸ ᱦᱮᱸ᱾ ᱛᱟᱦᱚᱞᱮ ᱟᱯᱮ ᱫᱚ ᱵᱩᱨᱩ ᱫᱚᱯᱮ ᱥᱩᱨ ᱜᱮᱭᱟᱵᱤᱱ?
ᱦᱳᱭ ᱦᱳᱭ ᱫᱚᱢᱮ ᱫᱚ ᱦᱮᱸ ᱥᱩᱨ ᱫᱚᱞᱮ ᱥᱩᱨ ᱜᱮᱭᱟ᱾
ᱚᱻᱻ᱾ ᱟᱨ ᱛᱟᱦᱚᱞᱮ ᱥᱮᱨᱚᱠᱚ ᱚᱱᱟ ᱵᱩᱨᱩ ᱚᱱᱟ ᱥᱟᱭᱤᱰ ᱨᱮᱫᱚ ᱪᱮᱫ ᱠᱚ ᱡᱚ ᱵᱤᱞᱤ ᱠᱚ ᱧᱟᱢᱚᱜ ᱜᱮᱭᱟ?
ᱡᱚ ᱵᱤᱞᱤ ᱠᱚᱫᱚ ᱧᱟᱢᱚᱜ ᱜᱮᱭᱟ, ᱵᱩᱨᱩ ᱟᱲᱟᱜ ᱥᱟᱢ ᱠᱚ ᱧᱟᱢᱚᱜ ᱜᱮᱭᱟ ᱚᱱᱟ ᱠᱚᱞᱮ ᱡᱚᱢ ᱜᱮᱭᱟ᱾ ᱛᱟᱯᱚᱨᱮ ᱵᱩᱨᱩ ᱫᱤᱨᱤ ᱠᱟᱨᱞᱟ, ᱵᱩᱨᱩ ᱚᱱᱟ ᱨᱟᱦᱮᱲ ᱠᱚ ᱧᱟᱢᱚᱜ ᱜᱮᱭᱟ ᱜᱷᱟᱸᱜᱽᱨᱟ ᱞᱮᱠᱟ᱾ ᱵᱷᱩᱨᱵᱷᱩᱴᱤ ᱞᱮᱠ
ᱚᱱᱟ ᱠᱚ ᱫᱚᱢᱮ ᱧᱟᱢᱚᱜ ᱜᱮᱭᱟ?
ᱦᱳᱭ, ᱛᱤᱦᱤᱧ ᱜᱟᱯᱟ ᱫᱚ ᱧᱟᱢ ᱧᱟᱢᱚᱜ ᱜᱮ ᱡᱟᱹᱥᱛᱤ ᱜᱮ ᱟᱫᱚ ᱫᱚᱢᱮ ᱞᱟᱴᱟ ᱜᱟᱡᱟᱲ ᱠᱟᱱᱟ ᱛᱚ᱾ ᱟᱫᱚ ᱫᱚᱢᱮ ᱡᱟᱥᱛᱤ ᱵᱟᱞᱮ ᱵᱚᱞᱚᱱᱼᱟ, ᱵᱷᱤᱛᱤᱨ ᱥᱮᱫ ᱫᱚ ᱫᱷᱟᱨᱮ ᱫᱷᱟᱨᱮ ᱠᱚᱱᱟᱜ ᱜᱮᱞᱮ ᱧᱟᱢ ᱠᱷᱟᱡ ᱞᱮ ᱜᱚᱫ ᱛᱮᱦᱮᱱᱟ᱾
ᱚᱻ ᱟᱪᱪᱷᱟ᱾
ᱯᱩᱴᱠᱟᱹ ᱠᱚᱫᱚᱯᱮ ᱧᱟᱢ ᱵᱟᱲᱟᱭ ᱜᱮᱭᱟ ᱡᱟᱹᱥᱛᱤ ᱜᱮ᱾
ᱦᱮᱸ ᱵᱤᱨ ᱠᱚᱦᱚᱸ ᱥᱩᱨ ᱜᱮ ᱛᱟᱞᱮᱭᱟ ᱟᱫᱚ᱾ ᱯᱩᱴᱠᱟᱹ ᱫᱚ ᱚᱱᱠᱟ᱾ ᱡᱮᱢᱚᱱ ᱡᱚᱫᱤ ᱠᱚ ᱩᱰᱩᱠᱚᱜ ᱠᱷᱟᱱ ᱵᱷᱟᱜᱤ ᱜᱮ ᱛᱟᱦᱞᱮ ᱵᱷᱟᱹᱜᱤ ᱜᱮᱞᱮ ᱧᱟᱢ ᱠᱚᱣᱟ᱾ ᱟᱨ ᱡᱩᱫᱤ ᱠᱚᱢ ᱧᱚᱜ ᱠᱚ ᱩᱰᱩᱠᱚᱜᱼᱟ ᱛᱟᱯᱚᱨᱮ ᱦᱚᱲ ᱦᱚᱸᱠᱚ ᱪᱟᱞᱟᱜ ᱜᱮᱭᱟ ᱥᱮ ᱫᱚᱢᱮ ᱚᱱᱟᱛᱮ ᱧᱟᱢ ᱫᱚ ᱦᱟᱸᱜ ᱥᱚᱢᱚᱥᱥᱟ᱾ ᱜᱮᱭᱟ ᱟᱫᱚ ᱡᱟᱭᱦᱳᱠ ᱚᱱᱠᱟ ᱡᱚᱢ ᱱᱟᱢᱟᱹᱭ ᱞᱮᱠᱟ ᱫᱚ ᱦᱟᱸᱜ ᱞᱮ ᱟᱹᱜᱩ ᱠᱚᱜᱮᱭᱟ᱾
ᱫᱚᱢᱮ ᱫᱚ ᱵᱟᱠᱚ ᱡᱟᱢᱚᱜ ᱨᱮᱦᱚ
ᱟᱪᱪᱷᱟ
ᱫᱚᱢᱮ ᱫᱚ ᱵᱟᱠᱚ ᱧᱟᱢᱚᱜᱼᱟ ᱳᱭ ᱦᱟᱞᱠᱟ ᱦᱟᱞᱠᱟ ᱠᱚᱢ ᱧᱚᱜ᱾
ᱛᱟᱦᱚᱞᱮ ᱵᱟᱹᱫ ᱵᱟᱹᱭᱦᱟᱹᱲ ᱠᱚᱨᱮ ᱦᱟᱹᱠᱩ ᱫᱩᱠᱩ ᱧᱟᱢ ᱵᱟᱲᱟᱜ ᱠᱟᱱᱟ ᱥᱮ ᱵᱟᱝ ᱛᱮᱦᱤᱧ ᱜᱟᱯᱟ ᱫᱚ ᱟᱯᱮ ᱥᱮᱫ ᱫᱚ᱾
ᱦᱟᱹᱠᱩ ᱫᱚ ᱦᱮᱸ ᱧᱟᱢᱚᱜ ᱠᱟᱱᱟ ᱠᱚ ᱟᱫᱚ ᱱᱮᱛᱟᱨ ᱫᱚ᱾ ᱞᱟᱦᱟ ᱞᱮᱠᱟ ᱫᱚ ᱵᱟᱠᱚ ᱧᱟᱢᱚᱜ ᱠᱟᱱᱟ ᱱᱮᱛᱟᱨ ᱫᱚ ᱠᱚᱢ ᱜᱮ ᱟᱨᱠᱤ ᱚᱱᱠᱟ ᱵᱟᱪᱷᱟᱣ ᱥᱟᱨᱮᱡ ᱞᱮᱠᱟ ᱢᱟᱱᱮ ᱱᱮᱛᱟᱨ ᱫᱚ ᱚᱱᱟ ᱜᱟᱹᱲᱤᱼᱼ ᱠᱚᱛᱮ ᱤᱡᱮ ᱦᱩᱭᱩᱜ ᱠᱟᱱᱟ ᱥᱮ ᱟᱫᱚ᱾
ᱚᱱᱟ ᱠᱚᱛᱮ ᱯᱟᱞᱮᱫ ᱠᱚ ᱜᱮᱫᱚᱜ ᱠᱟᱱᱟ ᱜᱩᱡᱩᱜ ᱠᱟᱱᱟ ᱠᱚ ᱜᱮᱡᱮᱨᱚᱜ ᱠᱟᱱᱟ ᱠᱚ ᱦᱟᱥᱟ ᱥᱟᱞᱟᱜ ᱠᱚ ᱢᱮᱥᱟᱜ ᱠᱟᱱᱟ᱾
ᱦᱩᱸ ᱦᱩᱸ
ᱵᱟᱠᱚ ᱧᱟᱢᱚᱜ ᱠᱟᱱᱟ ᱱᱮᱛᱟᱨ ᱫᱚ ᱞᱟᱦᱟ ᱞᱮᱠᱟ ᱫᱚ ᱧᱟᱢᱚᱜ ᱠᱟᱱᱟ ᱠᱚ ᱡᱟᱭᱦᱳᱠ ᱚᱱᱠᱟ ᱠᱚᱢ ᱧᱚᱜᱼᱼ
ᱦᱳᱭ ᱦᱳᱭ ᱛᱟᱯᱚᱨᱮ ᱪᱟᱥᱵᱟᱥ ᱠᱚᱨᱮ ᱦᱚᱸ ᱟᱭᱢᱟ ᱜᱟᱱᱼᱼ ᱨᱟᱱ ᱠᱩ ᱮᱢᱟᱜ ᱦᱩᱭᱩᱜ ᱠᱟᱱᱟ ᱥᱟᱨ ᱠᱩ ᱚᱱᱟ ᱛᱮᱦᱚᱸ ᱠᱚ ᱜᱩᱡᱩᱜ ᱠᱟᱱᱟ ᱡᱟᱹᱱᱤᱡ
ᱦᱳᱸᱭ ᱦᱮᱸ ᱟᱫᱚ ᱛᱟᱦᱚᱞᱮ ᱟᱯᱮ ᱚᱱᱛᱮ ᱫᱚ ᱵᱟᱠᱚ ᱧᱟᱢᱚᱜ ᱠᱟᱱᱟ ᱵᱟᱹᱫᱽ ᱦᱟᱹᱠᱩ ᱠᱚᱫᱚ᱾
ᱚᱱᱠᱟ ᱞᱮᱠᱟ ᱫᱚ ᱱᱟᱦᱟ ᱞᱟᱦᱟ ᱠᱷᱚᱱᱟᱜ ᱫᱚ ᱵᱟᱝ ᱮ ᱫᱟᱜ ᱠᱟᱫᱟ ᱛᱚ ᱡᱟᱹᱥᱛᱤ ᱫᱚ ᱟᱫᱚ ᱚᱱᱟ ᱞᱮᱠᱟᱛᱮ ᱟᱹᱰᱤ ᱠᱷᱩᱵ ᱠᱚᱢ ᱜᱮᱼᱼ
ᱚᱸ
ᱛᱟᱯᱚᱨᱮ ᱛᱮᱫᱚ ᱠᱚ ᱦᱩᱸ ᱠᱚᱫᱚ ᱠᱚ ᱧᱟᱢ ᱵᱟᱲᱟᱜ ᱠᱟᱱ ᱜᱮᱭᱟ ᱠᱤᱪᱷᱩ ᱠᱤᱪᱷᱩᱼᱼ ᱟᱫᱚ ᱵᱷᱟᱫᱚᱨ ᱫᱟᱸᱥᱟᱭ ᱥᱮᱡ ᱡᱩᱫᱤ ᱡᱩᱫᱤ ᱠᱚ ᱧᱟᱢᱚᱜ ᱠᱷᱟᱡ ᱫᱚ ᱦᱟᱸᱜ ᱛᱚᱠᱷᱚᱱ ᱛᱮ᱾
ᱚᱸ ᱛᱟᱦᱚᱞᱮ ᱟᱯᱮ ᱚᱱᱛᱮ ᱫᱚ ᱫᱟᱸᱥᱟᱭ ᱫᱚ ᱵᱷᱟᱜᱤ ᱜᱮ ᱦᱩᱭᱩᱜ ᱜᱮᱭᱟ᱾
ᱦᱳᱭ ᱦᱩᱭᱩᱜ ᱜᱮᱭᱟ ᱵᱷᱟᱜᱤ ᱜᱮ ᱟᱞᱮ ᱱᱚᱛᱮ ᱫᱚ᱾
ᱚ ᱟᱹᱵᱤᱱ ᱠᱚᱵᱤᱱ ᱪᱟᱞᱟᱣ ᱵᱟᱲᱟᱜ ᱜᱮᱭᱟ ᱥᱮ ᱵᱟᱝ᱾
ᱦᱳᱭ ᱪᱟᱞᱟᱣ ᱵᱟᱲᱟ ᱦᱩᱭᱩᱜ ᱜᱮᱭᱟ ᱱᱤᱝᱠᱟᱱ ᱦᱚᱲ ᱦᱚᱸ᱾
ᱚ ᱟᱫᱚ ᱱᱮᱛᱟᱨ ᱢᱟ ᱦᱚᱜᱼᱚ ᱱᱚᱝᱠᱟ ᱧᱮᱞᱚᱜᱚᱜ ᱠᱟᱱᱟ ᱫᱟᱸᱥᱟᱭ ᱥᱚᱢᱚᱭ ᱩᱱᱠᱩ ᱟᱵᱚᱨᱮᱱ ᱜᱚᱜᱚ ᱦᱚᱲ ᱠᱚᱦᱚᱸ ᱠᱚ ᱵᱷᱮᱡᱟᱭᱮᱫ ᱠᱚᱣᱟ ᱦᱟᱱᱮ ᱨᱟᱥᱛᱟ ᱨᱮᱼᱼ ᱜᱟᱹᱰᱤ ᱜᱷᱮᱨᱟᱣ ᱟᱛᱮ ᱛᱷᱟᱹᱤ ᱴᱟᱹᱴᱤᱭᱟᱹ ᱟᱛᱮ᱾ ᱚᱱᱮ ᱨᱟᱥᱛᱟ ᱜᱷᱮᱨᱟᱣ ᱟᱛᱮ ᱚᱱᱠᱟ᱾ ᱫᱟᱸᱥᱟᱭ ᱠᱚᱠᱚ ᱢᱟᱱᱟᱣᱮᱫᱼᱟ ᱯᱩᱭᱥᱟᱹ ᱠᱚᱠᱚ ᱟᱹᱫᱟᱹᱭᱮᱟ ᱟᱫᱚ ᱪᱮᱫ ᱵᱤᱱ ᱞᱟᱹᱭᱟ᱾
ᱟᱞᱮ ᱥᱮᱫ ᱫᱚ ᱦᱟᱜ ᱚᱱᱠᱟ ᱞᱮᱠᱟ ᱫᱚ ᱵᱟᱝ ᱦᱩᱭ ᱵᱟᱲᱟᱜ ᱜᱮᱭᱟ ᱵᱟᱹᱞᱤᱧ ᱧᱮᱞ ᱠᱟᱫᱟ ᱱᱤᱛ ᱫᱷᱟᱹᱵᱤᱡ ᱛᱮ᱾ ᱟᱫᱚ ᱡᱟᱦᱟᱸ ᱠᱚᱫᱚ ᱦᱩᱭᱩᱜ ᱠᱟᱱ ᱠᱷᱟᱱ ᱚᱱᱟ ᱠᱚᱫᱚ᱾ ᱦᱮᱸ ᱵᱟᱝ ᱴᱷᱤᱠ ᱞᱤᱧ ᱢᱚᱱᱮᱭᱟ ᱚᱱᱠᱟ ᱞᱮᱠᱟ ᱫᱚ᱾ ᱟᱵᱤᱱ ᱪᱮᱫ ᱵᱮᱱ ᱞᱟᱹᱭᱟ᱾
ᱟᱹᱞᱤᱧ ᱦᱚᱸ ᱟᱫᱚ ᱪᱮᱜ ᱞᱤᱧ ᱞᱟᱹᱭᱟ ᱥᱮᱬᱟ ᱦᱚᱲ ᱜᱮ ᱡᱩᱫᱤ ᱵᱟᱠᱚ ᱵᱩᱡᱷᱟᱹᱜᱼᱟ ᱛᱟᱦᱞᱮ ᱟᱫᱚ ᱦᱩᱰᱤᱧ ᱠᱚᱫᱚ ᱪᱮᱫ ᱾ ᱠᱚ ᱧᱮᱞ ᱥᱮᱲᱟᱭᱟ ᱾
ᱚᱱᱟ ᱠᱚᱫᱚ ᱴᱷᱤᱠ ᱵᱟᱝ ᱠᱟᱱᱟ ᱢᱮᱫᱴᱟᱝ ᱮᱴᱟᱜ ᱡᱟᱹᱛ ᱨᱮᱱ ᱦᱚᱲ ᱦᱚᱸ ᱩᱱᱠᱩ ᱦᱚᱸ ᱪᱮᱜ ᱠᱚ ᱞᱟᱹᱭᱟ ᱾ ᱱᱩᱠᱩᱣᱟᱜ ᱠᱟᱢᱥᱟᱣ ᱨᱮ ᱱᱚᱣᱟᱴᱟᱜ ᱢᱮᱱᱟᱜᱼᱟ ᱥᱚᱝᱥᱠᱨᱤᱛᱤ ᱢᱮᱱᱟᱜ ᱟᱠᱟᱫ ᱛᱟᱠᱚᱣᱟ ᱾ ᱟᱫᱚ ᱱᱚᱣᱟ ᱫᱚ ᱱᱚᱝᱠᱟᱱ ᱛᱟᱠᱚᱣᱟᱜ ᱚᱼᱱᱚᱝᱠᱟ ᱠᱩᱲᱤ ᱾ ᱦᱚᱯᱚᱱ ᱠᱚ ᱟᱛᱮᱱ ᱠᱚ ᱵᱷᱮᱡᱟ ᱠᱟᱠᱚᱣᱟ ᱦᱚᱲ ᱨᱮ ᱾ ᱟᱨ ᱜᱟᱹᱰᱤ ᱢᱚᱴᱚᱨ ᱥᱟᱭᱠᱮᱞ ᱱᱚᱣᱟ ᱠᱚᱠᱚ ᱜᱷᱮᱨᱟᱣᱮᱫ ᱛᱮ ᱯᱩᱭᱥᱟᱹ ᱠᱚᱠᱚ ᱟᱹᱫᱟᱹᱭᱮᱫᱼᱟ ᱢᱟᱱᱮ ᱾ ᱩᱱᱠᱩᱣᱟᱜ ᱢᱚᱱᱮ ᱨᱮᱦᱚᱸ ᱟᱵᱚᱣᱟᱜ ᱱᱚᱣᱟ ᱠᱟᱞᱥᱟᱨ ᱠᱚ ᱤᱫᱤ ᱠᱟᱛᱮ ᱢᱤᱫᱴᱟᱝ ᱵᱟᱲᱤᱡ ᱪᱤᱱᱛᱟᱹ ᱵᱷᱟᱵᱽᱱᱟ ᱦᱩᱭᱩᱜ ᱛᱟᱠᱚᱣᱟ ᱡᱮ ᱵᱟᱝ ᱱᱩᱠᱩ ᱫᱚ ᱦᱚᱸᱜ ᱚᱼ ᱱᱚᱝᱠᱟᱱ ᱛᱟᱠᱚᱣᱟ ᱠᱟᱞᱪᱟᱨ ᱾
ᱦᱳᱭ ᱦᱳᱭ ᱦᱳᱭ ᱚᱝᱠᱟ ᱫᱚ ᱵᱟᱝ ᱾
ᱠᱟᱭᱪᱟᱨ ᱧᱩᱛᱩᱢ ᱦᱮᱸ ᱠᱟᱞᱪᱟᱨ ᱧᱩᱛᱩᱢ ᱛᱮ ᱩᱰᱩᱝ ᱠᱟᱛᱮᱫ ᱾ ᱦᱚᱸ ᱚᱝᱠᱟ ᱯᱩᱭᱥᱟᱹ ᱠᱚᱠᱚ ᱠᱚᱭ ᱵᱟᱲᱟᱭᱟ ᱱᱚᱣᱟ ᱠᱚᱫᱚ ᱴᱷᱤᱠ ᱵᱟᱝ ᱠᱟᱱᱟ ᱾
ᱦᱩᱸ ᱟᱵᱮᱱ ᱢᱤᱴᱟᱱ ᱥᱟᱱᱛᱟᱲ ᱟᱹᱛᱩ ᱪᱟᱞᱟ ᱵᱮᱱ ᱚᱸᱰᱮ ᱪᱟᱞᱟᱣ ᱠᱟᱛᱮ ᱾ ᱟᱵᱮᱱ ᱮᱱᱮᱡ ᱠᱟᱛᱮ ᱠᱚᱭ ᱵᱮᱱ ᱚᱱᱟ ᱫᱚ ᱴᱷᱤᱠ ᱜᱮᱭᱟ ᱾
ᱦᱮᱸ ᱦᱮᱸ ᱾ ᱦᱮᱸ ᱟᱸ ᱟᱹᱛᱩ ᱟᱹᱛᱩ ᱫᱚ ᱴᱷᱤᱠ ᱜᱮᱭᱟ ᱚᱠᱚᱭ ᱵᱩᱡᱷᱟᱹᱜ ᱦᱚᱲ ᱫᱚ ᱾ ᱵᱩᱡᱷᱟᱹᱜ ᱵᱩᱡᱷᱟᱹᱜ ᱦᱚᱲ ᱫᱚᱠᱚ ᱮᱢᱚᱜ ᱜᱮᱭᱟ ᱟᱹᱛᱩ ᱠᱚᱨᱮᱫᱚ ᱟᱫᱚ ᱾ ᱱᱚᱣᱟ ᱨᱟᱥᱛᱟ ᱠᱚᱨᱮ ᱫᱚ ᱚᱰᱚᱝᱫᱚ ᱵᱟᱭ ᱴᱷᱤᱠᱟ ᱾
ᱦᱩᱸ ᱟᱞᱮ ᱥᱮᱫ ᱫᱚ ᱚᱱᱠᱟ ᱞᱮᱠᱟ ᱵᱟᱝ ᱦᱩᱭ ᱵᱟᱲᱟᱣ ᱠᱟᱱᱟ ᱱᱤᱛ ᱫᱷᱟᱹᱵᱤᱡ ᱛᱚ ᱵᱟᱹᱞᱤᱧ ᱧᱮᱞ ᱠᱟᱫᱟ ᱾ ᱟᱵᱮᱱ ᱴᱷᱮᱡ ᱜᱮᱞᱤᱧ ᱟᱸᱡᱚᱢ ᱫᱟ ᱾
ᱦᱮᱸ ᱟᱫᱚ ᱟᱞᱮᱦᱚᱸ ᱱᱚᱣᱟ ᱠᱚᱨᱮ ᱫᱚ ᱵᱟᱝ ᱜᱮ ᱟᱫᱚ ᱪᱤᱠᱟᱹᱣ ᱠᱟᱱᱟ ᱚᱱᱟ ᱥᱳᱥᱟᱞ ᱢᱤᱰᱤᱭᱟ ᱞᱤᱧ ᱧᱮᱞ ᱵᱟᱲᱟ ᱠᱟᱫᱟ ᱟᱨᱠᱤ ᱾
ᱟᱪᱪᱷᱟ ᱟᱪᱪᱷᱟ‌
ᱦᱮᱸ ᱦᱮᱸ ᱛᱟᱨᱯᱚᱨᱮ ᱟᱨᱚ ᱱᱚᱣᱟ ᱟᱞᱮ ᱱᱚᱣᱟ ᱠᱚᱨᱮ ᱢᱟ ᱯᱩᱭᱥᱟᱹ ᱠᱚᱠᱚ ᱫᱟᱵᱤᱭᱟ ᱾
ᱦᱚ
ᱡᱮ ᱱᱤᱱᱟᱹᱜ ᱯᱩᱭᱥᱟ ᱞᱮ ᱦᱟᱛᱟᱣᱟ ᱾
ᱚ